ᱦᱮᱞᱳ᱾
ᱦᱩᱸ, ᱡᱚᱨ ᱡᱚᱨᱼᱼ
ᱦᱩᱸ, ᱡᱚᱸᱦᱟᱨ ᱜᱮ᱾
ᱩᱸᱼᱼ
ᱱᱟᱯᱟᱭ ᱜᱮᱭᱟᱵᱮᱱ ᱛᱚ?
ᱦᱮᱸ, ᱟᱹᱞᱤᱧ ᱫᱩᱞᱤᱧ ᱱᱟᱯᱟᱭ ᱜᱮᱭᱟ, ᱟᱹᱵᱤᱱ ᱜᱮᱼᱼ
ᱟᱹᱞᱤᱧ ᱦᱚᱸ ᱱᱟᱯᱟᱭ ᱜᱮ᱾ ᱛᱟᱨᱯᱚᱨ, ᱚᱲᱟᱜ ᱠᱚᱨᱮ ᱫᱚ ᱵᱮᱥ ᱵᱟᱲᱟ ᱜᱮᱛᱚ?
ᱦᱮᱸ, ᱚᱲᱟᱜ ᱠᱚᱨᱮᱜ ᱫᱚ ᱵᱮᱥ ᱵᱟᱲᱟ ᱜᱮ᱾ ᱛᱚ, ᱚᱱᱛᱮ ᱫᱚ, ᱚᱠᱟ ᱞᱮᱠᱟ ᱯᱚᱨᱚᱵ ᱠᱚᱫᱚ ᱯᱮ ᱢᱟᱱᱟᱣᱮᱫᱼᱟ?
ᱯᱚᱨᱚᱵ ᱠᱚᱫᱚ, ᱟᱞᱮ ᱫᱚ, ᱵᱟᱝᱞᱮ ᱢᱟᱱᱟᱣ ᱜᱮᱭᱟ᱾ ᱚᱱᱠᱟ ᱫᱚᱼᱼ
ᱚᱻ
ᱟᱯᱮ ᱥᱮᱱ ᱫᱚ, ᱪᱮᱜ ᱞᱮᱠᱟ ᱯᱮ ᱢᱟᱱᱟᱣ ᱜᱮᱭᱟ?
ᱟᱞᱮ ᱥᱮᱱ ᱫᱚ, ᱦᱚᱞᱟ ᱢᱟᱸᱫᱷᱮᱨ ᱜᱮᱛᱚ, ᱯᱟᱨᱚᱢ ᱱᱟ᱾ ᱛᱤᱨᱤᱥᱼᱮ ᱡᱩᱱ᱾
ᱦᱩᱸ
ᱚᱱᱟᱜᱮ, ᱢᱟᱱᱟᱣ ᱠᱮᱜᱼᱟ ᱟᱞᱮ, ᱵᱚᱸᱜᱟ ᱵᱩᱨᱩ ᱠᱟᱛᱮᱜ᱾ ᱛᱟᱨᱯᱚᱨ, ᱦᱩᱭᱩᱜ ᱠᱟᱱᱟ, ᱨᱮᱞᱤ ᱠᱟᱛᱮᱫᱼᱼ ᱜᱮ, ᱦᱮᱡ ᱞᱮᱱᱟ ᱠᱚ, ᱟᱢᱟ, ᱟᱭᱢᱟ ᱦᱚᱲ ᱜᱮ᱾ ᱢᱟᱱᱟᱣ ᱠᱮᱜᱼᱟ ᱞᱮ ᱵᱷᱟᱹᱜᱤ ᱛᱮᱜᱮ᱾ ᱵᱚᱸᱜᱟ ᱵᱩᱨᱩ ᱠᱚ, ᱟᱲᱜᱚ ᱞᱮᱱᱟ, ᱵᱚᱸᱜᱟ ᱵᱩᱨᱩ ᱠᱚ ᱞᱟᱹᱭ ᱠᱮᱜᱼᱟ ᱡᱮᱼᱼ ᱟᱨᱦᱚ ᱯᱮ ᱫᱟᱲᱮᱭᱟᱜ ᱠᱷᱟᱱ, ᱟᱨᱚ ᱵᱷᱟᱜᱮ ᱧᱚᱜ ᱛᱮ ᱠᱚᱨᱟᱣ ᱯᱮ, ᱡᱟᱛᱮᱼᱼ ᱵᱚᱸᱜᱟ ᱵᱩᱨᱩ ᱠᱚ, ᱨᱟᱹᱥᱠᱟᱹ ᱨᱮᱠᱚ ᱛᱟᱸᱦᱮᱱ ᱢᱟ, ᱟᱞᱚᱯᱮ ᱰᱷᱤᱞᱟᱹᱣ ᱠᱚᱣᱟ᱾ ᱡᱟ ᱟᱵᱚᱣᱟᱜ, ᱥᱟᱸᱣᱛᱟ ᱨᱮᱱᱟᱜ ᱨᱟᱼᱨᱟᱭᱱᱤᱛᱤ᱾ ᱚᱠᱟ ᱞᱮᱠᱟ ᱠᱚ ᱵᱚᱸᱜᱟᱭᱟ, ᱚᱠᱟ ᱞᱮᱠᱟ ᱠᱚ ᱵᱩᱨᱩᱭᱟ᱾
ᱚᱱᱟ ᱠᱚ, ᱴᱷᱤᱠ ᱵᱷᱟᱵᱮᱛᱮ ᱠᱚᱨᱟᱣ ᱯᱮ, ᱤᱱᱟᱹ ᱠᱷᱟᱱᱜᱮ ᱵᱚᱸᱜᱟ ᱵᱩᱨᱩ ᱨᱟᱹᱥᱠᱟᱹ ᱨᱮᱠᱚ ᱛᱟᱸᱦᱮᱱᱟ᱾
ᱼᱼ ᱛᱚ ᱚᱱᱛᱮ ᱫᱚ, ᱯᱟᱞᱟᱣ ᱞᱮᱜᱼᱟ ᱯᱮ ᱥᱮ ᱵᱟᱝ ᱥᱮᱫᱤᱱ ᱫᱚ?
ᱦᱚᱸ, ᱛᱤᱨᱤᱥᱟ ᱡᱩᱱ, ᱩᱸ, ᱯᱟᱞᱟᱣ ᱫᱚᱞᱮ ᱯᱟᱞᱟᱣ ᱞᱮᱫ ᱜᱮᱭᱟ, ᱟᱫᱚᱼᱼ ᱚᱱᱠᱟ, ᱢᱟᱱᱮ, ᱟᱛᱳ ᱠᱚᱨᱮᱜ ᱫᱚ ᱵᱟᱝᱞᱮ ᱢᱟᱱᱟᱣ ᱜᱮᱭᱟ᱾ ᱯᱟᱲᱦᱟᱣ ᱫᱚ ᱦᱳᱭᱳᱜᱼᱟ, ᱱᱚᱣᱟ, ᱯᱨᱟᱭᱢᱟᱨᱤ ᱤᱥᱠᱩᱞ, ᱠᱤᱝᱵᱟ, ᱦᱟᱭ ᱤᱥᱠᱩᱞᱼᱼ ᱚᱱᱟ ᱠᱚᱨᱮᱜ ᱜᱮ ᱢᱟᱱᱟᱣ ᱦᱩᱭᱩᱜᱼᱟ᱾ ᱟᱫᱚ ᱩᱱᱟᱹᱜ, ᱟᱸ, ᱢᱟᱱᱮ, ᱚᱱᱠᱟ ᱨᱚᱢ ᱡᱷᱚᱢ ᱠᱟᱛᱮᱫ ᱫᱚ, ᱩᱱᱟᱹᱜ ᱫᱚ, ᱢᱟᱱᱟᱣ ᱫᱚ, ᱵᱟᱝ ᱦᱳᱭᱳᱜᱼᱟ, ᱱᱚᱝᱠᱟ ᱪᱷᱳᱴᱳ ᱼᱠᱷᱟᱴᱳᱼᱼ ᱵᱚᱸᱜᱟ ᱵᱟᱲᱟ ᱠᱟᱛᱮᱜ, ᱯᱩᱡᱟᱹ ᱵᱟᱲᱟ ᱠᱟᱛᱮᱜ, ᱟᱫᱚᱼᱼ ᱤᱱᱟᱹᱜ ᱜᱟᱱ ᱜᱮᱼᱼ ᱟᱫᱚ, ᱯᱨᱚᱜᱨᱟᱢ ᱠᱚ, ᱠᱚ ᱚᱱᱟ ᱠᱚᱫᱚ ᱵᱟᱝ ᱦᱩᱭᱩᱜ ᱜᱮᱭᱟ᱾ ᱟᱯᱮ ᱫᱚ ᱯᱨᱚᱜᱨᱟᱢ ᱠᱚᱯᱮ ᱠᱚᱨᱟᱣ ᱞᱮᱫ ᱜᱮᱭᱟ, ᱪᱮᱞᱮᱜ
ᱵᱟᱝ, ᱯᱨᱚᱵᱨᱟᱢ ᱫᱚ ᱵᱟᱞᱮ ᱠᱚᱨᱟᱣ ᱟᱠᱟᱜᱼᱟ᱾ ᱯᱨᱚᱜᱨᱟᱢ ᱵᱚᱞᱛᱮ ᱜᱮᱞᱮ ᱫᱚ, ᱚᱱᱟ ᱤᱭᱟᱹ ᱜᱮᱞᱮ, ᱠᱚᱨᱟᱣ ᱠᱟᱫ ᱛᱟᱦᱮᱜ᱾ ᱡᱟ, ᱛᱩᱢᱫᱟᱜ ᱴᱟᱢᱟᱠ ᱛᱮᱠᱚ, ᱮᱱᱮᱡ ᱥᱮᱨᱮᱧᱟ, ᱥᱟᱸᱣᱛᱟ ᱨᱮᱱᱟᱜ᱾ ᱠᱚᱨᱟᱣ ᱟᱠᱟᱫ ᱛᱟᱸᱦᱮᱱᱟ ᱟᱨ ᱦᱩᱭᱩᱜ ᱠᱟᱱᱟ ᱨᱮᱞᱤ ᱨᱮ ᱩᱰᱩᱠ ᱟᱠᱟᱱ ᱛᱟᱸᱦᱮᱫ᱾ ᱨᱟᱥᱛᱟ ᱨᱟᱥᱛᱟ ᱫᱟᱬᱟᱱ ᱡᱮ ᱯᱷᱨᱤᱰᱚᱢ ᱯᱷᱟᱭᱴᱟᱨ ᱡᱟᱦᱟᱸᱼᱼ ᱡᱟᱸᱦᱟ ᱜᱮᱢ ᱠᱚᱨᱟᱣ ᱟᱠᱟᱫ ᱛᱟᱸᱦᱮ ᱚᱱᱟ ᱠᱚ ᱫᱤᱠ ᱫᱤᱭᱮ ᱜᱟᱯᱟᱞ ᱢᱟᱨᱟᱣ ᱜᱟᱞᱚᱪ, ᱵᱟᱨᱯᱮ ᱠᱟᱛᱷᱟ ᱞᱟᱹᱭ ᱤᱱᱟᱹ ᱠᱚ ᱜᱮ ᱟᱨ ᱡᱟᱹᱥᱛᱤ ᱠᱤᱪᱷᱩ ᱫᱚ ᱚᱱᱠᱟ ᱫᱚ ᱪᱮᱫ ᱵᱟᱝ ᱠᱚᱨᱟᱣ ᱟᱠᱟᱱᱟ᱾
ᱵᱷᱟᱞᱮ ᱜᱮ ᱛᱟᱦᱚᱞᱮ᱾ ᱛᱟᱨᱯᱚᱨ ᱱᱚᱜᱼᱚᱭ ᱡᱮ ᱛᱤᱨᱤᱥᱟ ᱡᱩᱱ ᱦᱩᱭᱱᱟ ᱦᱩᱞ ᱢᱟᱦᱟ ᱦᱩᱭᱱᱟ, ᱱᱚᱣᱟ ᱦᱩᱞ ᱢᱟᱦᱟ ᱨᱮ ᱡᱟᱦᱟᱸ ᱯᱨᱳᱜᱨᱟᱢ ᱠᱚᱠᱚ ᱦᱚᱲ ᱠᱚ ᱫᱚᱦᱚᱭ ᱮᱫ ᱜᱮᱭᱟ ᱦᱚᱭᱱᱟ ᱠᱚ ᱫᱚᱦᱚ ᱫᱚ ᱢᱟᱱᱮ ᱱᱟᱯᱟᱭ ᱱᱟᱯᱟᱭ ᱜᱮ ᱠᱟᱱᱟ ᱥᱮ ᱵᱟᱝ ᱦᱚ ᱞᱮᱠᱷᱟᱡ ᱱᱟᱯᱟᱭᱟ ᱟᱢᱟᱜ ᱞᱟᱹᱭ ᱛᱮ ᱫᱚ ᱪᱮᱫ ᱮᱢ ᱞᱟᱹᱭᱫᱟ
ᱤᱧᱟᱹᱜ ᱞᱟᱹᱭ ᱛᱮᱫᱚ ᱦᱩᱭᱩᱜ ᱠᱟᱱᱟ ᱛᱤᱨᱤᱥᱮ ᱡᱩᱱ ᱨᱮᱫᱚ ᱯᱨᱳᱜᱨᱟᱢ ᱠᱚ ᱫᱚ ᱫᱚᱦᱚᱧ ᱛᱚ ᱵᱟᱝ ᱜᱮ ᱵᱷᱟᱹᱜᱤᱭᱟ ᱡᱮᱦᱩᱛᱚ ᱛᱤᱨᱤᱥᱤ ᱡᱚᱱ ᱨᱮ ᱫᱚᱼᱼ ᱥᱤᱫᱩ ᱠᱟᱱᱩ ᱯᱷᱩᱞᱩ ᱡᱟᱱᱚ ᱩᱱᱠᱩᱣᱟᱜ ᱢᱟᱭᱟᱢ ᱞᱤᱸᱜᱤ ᱠᱟᱛᱮᱫ ᱤᱝᱨᱮᱡᱽ ᱠᱚ ᱞᱟᱜᱟ ᱠᱟᱛᱮᱫᱼᱼ
ᱠᱚ ᱠᱚᱨᱟᱣ ᱟᱠᱟᱫ ᱛᱟᱦᱮᱸᱫ ᱥᱟᱨᱡᱚᱢ ᱥᱟᱠᱟᱢ ᱨᱮᱼᱼ ᱪᱤᱴᱷᱤ ᱜᱮ ᱠᱚ ᱵᱷᱮᱡᱟ ᱟᱠᱟᱫ ᱛᱟᱦᱮᱸᱫ ᱦᱤᱥᱟᱹᱵ ᱨᱮ ᱫᱚ ᱞᱟᱹᱭ ᱞᱮᱠᱷᱟᱱ ᱫᱚ ᱟᱱᱮᱼᱼ ᱯᱨᱳᱜᱨᱟᱢ ᱠᱚᱫᱚ ᱵᱟᱝ ᱠᱚᱨᱟᱣ ᱞᱮᱠᱷᱟᱱ ᱜᱮ ᱵᱷᱟᱹᱜᱤᱜᱼᱟ ᱡᱟ ᱞᱟᱭ ᱞᱟᱠᱪᱟᱨ ᱟᱹᱨᱤᱪᱟᱹᱞᱤ ᱢᱮᱱᱟᱜᱼᱟ ᱚᱱᱟ ᱠᱚᱜᱮ ᱮᱱᱮᱡ ᱥᱮᱨᱮᱧ ᱵᱟᱲᱟᱭ ᱞᱮᱠᱷᱟᱱ ᱛᱟᱯᱚᱨ ᱞᱤ ᱠᱚ ᱩᱰᱩᱠ ᱵᱟᱲᱟ ᱞᱮᱱ ᱠᱷᱟᱱ ᱚᱱᱮ ᱚᱱᱟ ᱜᱮ ᱤᱧ ᱯᱚᱠᱠᱮ ᱛᱮᱫᱚ ᱵᱷᱟᱹᱜᱤ ᱧᱚᱜ ᱤᱧ ᱵᱩᱡᱷᱟᱹᱣ ᱮᱴᱟᱜ ᱦᱚᱲ ᱫᱚᱼᱼ ᱮᱴᱟᱜ ᱥᱮᱫᱟᱜ ᱫᱚ ᱵᱟᱹᱧ ᱞᱟᱹᱭ ᱫᱟᱲᱮᱭᱟᱜ ᱠᱟᱱᱟ ᱮᱴᱟᱜ ᱢᱟ ᱧᱮᱞ ᱦᱚᱧ ᱧᱮᱞ ᱵᱟᱲᱟ ᱟᱠᱟᱫ ᱜᱮᱭᱟ ᱯᱨᱳᱜᱨᱟᱢ ᱠᱚ ᱠᱚᱨᱟᱣ ᱦᱚᱪᱚᱭᱟ ᱡᱩᱱ ᱨᱮᱼᱼ ᱚᱱᱟ ᱫᱚ ᱤᱧ ᱯᱚᱠᱠᱷᱮ ᱛᱮᱫᱚ ᱩᱪᱤᱛ ᱫᱚ ᱵᱟᱝ ᱠᱟᱱᱟ
ᱦᱳᱭ ᱦᱳᱭ ᱛᱟᱯᱚᱨ ᱱᱚᱣᱟᱼᱼ ᱟᱹᱵᱤᱱ ᱫᱚ ᱱᱚᱣᱟ ᱟᱵᱚ ᱥᱟᱶᱛᱟ ᱦᱟᱜ ᱡᱟᱦᱟᱸ ᱮᱱᱮᱡ ᱥᱮᱨᱮᱧ ᱠᱚ ᱢᱮᱱᱟᱜᱼᱟ ᱚᱱᱟ ᱠᱚ ᱫᱚ ᱵᱤᱱᱼᱼ ᱠᱩᱥᱤᱭᱟᱜ ᱜᱮᱭᱟ ᱥᱮ ᱵᱟᱝ
ᱞᱟᱹᱭ ᱞᱮᱠᱷᱟᱱ ᱫᱚ ᱟᱹᱞᱤᱧ ᱫᱚ ᱥᱟᱶᱛᱟ ᱨᱮᱱᱟᱜ ᱮᱱᱮᱡ ᱥᱮᱨᱮᱧ ᱠᱚᱫᱚᱼᱼ ᱜᱤᱫᱽᱨᱟᱹ ᱠᱷᱚᱱ ᱜᱮᱞᱤᱧ ᱠᱩᱥᱤᱭᱟᱜ ᱜᱮᱭᱟ ᱠᱩᱥᱤ ᱠᱩᱥᱤ ᱛᱮ ᱮᱢᱚᱱᱤᱧ ᱠᱩᱥᱤᱠᱟᱜᱼᱟ ᱚᱱᱟ ᱞᱮᱠᱟᱱᱟᱜ ᱫᱚ ᱮᱴᱟᱜᱟᱜ ᱫᱚ ᱵᱟᱹᱱᱩᱜ ᱟᱠᱟᱫᱼᱟ ᱛᱩᱢᱫᱟᱜ ᱴᱟᱢᱟᱠ ᱟᱛᱮ ᱮᱱᱮᱡ ᱥᱮᱨᱮᱧ ᱨᱮᱱᱟᱜ ᱨᱟᱹᱥᱠᱟᱹ ᱟᱞᱟᱫᱟ ᱟᱨ ᱰᱤᱡᱮ ᱞᱟᱜᱽᱲᱮ ᱮᱱᱮᱡ ᱟᱞᱟᱫᱟ
ᱟᱫᱚ ᱥᱟᱶᱛᱟ ᱨᱮᱱᱟᱜ ᱮᱱᱮᱡ ᱥᱮᱨᱮᱧ ᱠᱚᱫᱚ ᱡᱚᱛᱚ ᱜᱮᱵᱤᱱ ᱠᱩᱥᱤᱭᱟᱜᱼᱟ
ᱦᱳᱭ ᱥᱟᱶᱛᱟ ᱨᱮᱱᱟᱜ ᱮᱱᱮᱡ ᱥᱮᱨᱮᱧ ᱫᱚ ᱡᱚᱛᱚ ᱜᱮᱞᱤᱧ ᱠᱩᱥᱤᱭᱟᱜᱼᱟ
ᱟᱫᱚ ᱚᱠᱟᱴᱟᱜᱼᱼ ᱚᱠᱟᱴᱟᱜ ᱮᱱᱮᱡ ᱥᱮ ᱚᱠᱟᱴᱟᱜ ᱥᱮᱨᱮᱧ ᱫᱚᱵᱤᱱ ᱠᱩᱥᱤᱭᱟᱜ ᱜᱮᱭᱟ
ᱟᱹᱞᱤᱧ ᱫᱚ ᱞᱟᱹᱭ ᱞᱮᱠᱷᱟᱱ ᱫᱚ ᱫᱚᱝ ᱞᱟᱜᱽᱲᱮ ᱡᱤᱠᱟᱹ ᱞᱩᱜᱽᱲᱤ ᱡᱟᱠᱼᱼ ᱜᱮ ᱟᱵᱚ ᱥᱟᱶᱛᱟ ᱨᱮᱱᱟᱜ ᱮᱱᱮᱡ ᱥᱮᱨᱮᱧ ᱢᱮᱱᱟᱜ ᱟᱠᱟᱫᱟ ᱡᱚᱛᱚ ᱜᱮ ᱟᱹᱞᱤᱧ ᱫᱚᱞᱤᱧ ᱠᱩᱥᱤᱭᱟᱜᱼᱟ ᱚᱠᱟ ᱥᱚᱢᱚᱭᱨᱮ ᱚᱠᱟ ᱮᱱᱮᱡ ᱦᱩᱭᱩᱜᱼᱟ ᱚᱠᱟ ᱥᱚᱢᱚᱭᱨᱮ ᱚᱠᱟ ᱵᱟᱝ ᱮᱱᱮᱡ ᱛᱚᱵᱮᱞᱤᱧ ᱠᱩᱥᱤᱭᱟᱜ ᱜᱮᱭᱟ ᱚᱱᱟ ᱦᱚᱞᱤᱧ ᱵᱟᱰᱟᱭ ᱜᱮᱭᱟ᱾ ᱛᱤᱱ ᱥᱢᱚᱭ ᱚᱠᱟ ᱞᱮᱠᱟ ᱪᱮᱫ ᱨᱩ ᱦᱩᱭᱩᱜᱼᱟ ᱪᱮᱫ ᱚᱠᱟᱞᱮ ᱞᱮᱠᱟ ᱥᱚᱢᱚᱭ ᱵᱟᱝᱟ, ᱟᱫᱚ ᱡᱷᱚᱛᱚ ᱥᱮᱫᱟᱜ ᱫᱚ ᱵᱟᱝ ᱢᱤᱫᱚᱜ ᱟᱛᱚ,
ᱦᱳᱭ ᱦᱳᱭ᱾
ᱟᱫᱚ ᱱᱚᱛᱮ ᱫᱚ ᱚᱠᱟ ᱞᱮᱠᱟ ᱠᱚ ᱨᱩ ᱵᱟᱲᱟᱭ ᱜᱮᱭᱟ ᱚᱠᱟ ᱠᱚ ᱮᱱᱮᱡ ᱥᱮᱨᱮᱧ ᱵᱟᱲᱟᱭ ᱜᱮᱭᱟ ᱚᱠᱟᱞᱮᱠᱟ ᱠᱚ ᱥᱮᱨᱮᱧ-ᱟ ᱚᱱᱠᱟᱜ ᱜᱮ᱾ ᱮᱱᱮᱡ ᱦᱩᱭᱩᱜᱼᱟ ᱥᱮᱨᱮᱧ ᱦᱩᱭᱩᱜᱼᱟ ᱚᱱᱠᱟ ᱜᱮᱞᱮ ᱨᱩᱭ ᱜᱮᱭᱟ ᱱᱚᱱᱛᱮ ᱦᱚ᱾ ᱟᱫᱚ ᱛᱟᱞᱮ ᱚᱱᱛᱮ ᱫᱚ ᱚᱠᱟᱞᱮᱠᱟ ᱢᱟᱱᱮ? ᱨᱩ ᱠᱚ ᱵᱷᱮᱜᱟᱨ ᱜᱮᱭᱟ ᱥᱮ ᱮᱱᱮᱡ ᱥᱮᱨᱮᱧ ᱠᱚ?
ᱨᱩ ᱠᱚᱫᱚ ᱵᱟᱝ ᱵᱷᱮᱜᱟᱨᱟ ᱮᱠᱤ ᱜᱮᱭᱟ ᱮᱱᱮᱡ ᱥᱮᱨᱮᱧ ᱠᱚᱦᱚᱸ ᱮᱠᱤ ᱜᱮᱭᱟ ᱟᱫᱚ, ᱪᱮᱫ ᱞᱮᱠᱟ ᱵᱷᱮᱜᱟᱨ ᱫᱚ ᱵᱟᱝ ᱵᱷᱮᱜᱟᱨ ᱜᱮᱭᱟ᱾
ᱡᱚᱛᱚ ᱞᱮᱠᱟᱱ ᱨᱩ ᱧᱚᱜ ᱜᱮᱭᱟ ᱟᱨᱠᱤ ᱡᱟᱦᱟᱸ ᱟᱵᱚ ᱟᱹᱨᱤ ᱪᱟᱹᱞᱤ ᱵᱚᱸᱜᱟ ᱵᱩᱨᱩ ᱰᱟᱠ᱾ ᱟᱣ ᱠᱚ ᱤᱭᱟᱹ ᱠᱚ ᱚᱱᱟ ᱠᱚᱜᱮ ᱡᱚᱛᱚ ᱜᱮᱛᱚ ᱥᱚᱢᱟᱱ ᱜᱮᱭᱟ᱾
ᱦᱳᱭ ᱦᱳᱭ᱾
ᱠᱷᱟᱹᱞᱤᱭ ᱚᱱᱟ ᱢᱟᱱᱮ, ᱜᱚᱴᱟ ᱥᱮᱫ ᱫᱚ ᱡᱚᱛᱚ ᱞᱚᱠᱷᱚᱱ ᱫᱚ ᱵᱟᱠᱚ ᱨᱚᱲᱟ ᱥᱮ ᱚᱱᱟ ᱨᱚᱲᱴᱟ ᱤᱱᱠᱟᱹ ᱴᱟᱱᱴᱟᱜ ᱵᱷᱮᱜᱟᱨ ᱧᱚᱜ ᱜᱮᱭᱟ᱾
ᱦᱳᱭ ᱦᱳᱭ᱾ ᱟᱨ ᱞᱟᱹᱭᱮᱼᱟ ᱞᱤᱧ ᱡᱮ, ᱱᱚᱜᱼᱚᱭ ᱡᱮ ᱟᱵᱚ ᱥᱟᱶᱛᱟ ᱨᱮ ᱟᱜ ᱟᱹᱰᱤ ᱟᱢᱫᱟ ᱯᱨᱳᱜᱨᱟᱢ ᱠᱚ, ᱠᱚ ᱫᱚᱦᱚᱭᱮᱫᱟᱠᱚ ᱱᱟᱣᱟ ᱚᱨᱠᱮᱥᱴᱟᱨ ᱠᱚ, ᱛᱟᱯᱚᱨ ᱚᱱᱟ ᱚᱨᱠᱮᱥᱴᱟᱨ ᱨᱮ ᱟᱢᱫᱟ ᱢᱟᱱᱮ ᱚᱱᱠᱟ ᱫᱚᱢᱮ ᱠᱚ ᱮᱱᱮᱡ ᱥᱮᱨᱮᱧ ᱫᱟᱠᱚ ᱦᱟᱺᱰᱤ, ᱯᱟᱹᱣᱨᱟᱹ ᱟᱹᱰᱤ ᱡᱚᱨ ᱠᱚ ᱧᱩᱭᱮᱫ ᱜᱮᱭᱟ ᱠᱚ ᱛᱟᱨᱯᱚᱨ ᱪᱷᱟᱹᱯᱨᱤ, ᱟᱻ ᱪᱷᱟᱹᱯᱨᱤ ᱠᱚᱦᱚᱸ ᱟᱹᱰᱤ ᱡᱳᱨ ᱠᱚ ᱩᱰᱩᱜᱚᱜ ᱠᱟᱱ ᱜᱮᱭᱟ᱾ ᱟᱫᱚ ᱱᱚᱣᱟ ᱵᱟᱵᱚᱛ ᱛᱮ ᱠᱟᱹᱴᱤᱡ ᱵᱤᱱ ᱞᱟᱹᱭ ᱞᱮᱠᱷᱟᱱ ᱵᱷᱟᱞᱮ ᱠᱚᱜᱼᱟ᱾
ᱦᱮᱹᱭ ᱞᱮᱠᱷᱟᱱ ᱫᱚᱻ ᱮᱱᱮᱡ ᱥᱮᱨᱮᱧ ᱨᱮᱫᱚᱻ, ᱠᱷᱟᱨᱟᱵ ᱫᱚ ᱵᱟᱝ ᱠᱟᱱᱟ ᱠᱤᱱᱛᱩ ᱟᱫᱚ ᱚᱱᱮ, ᱰᱤᱡᱮ ᱞᱟᱜᱽᱲᱮ ᱞᱮᱠᱟ ᱫᱤᱠᱩ ᱞᱮᱠᱟ ᱠᱚ ᱨᱩ ᱵᱟᱲᱟ ᱞᱮᱠᱷᱟᱱ ᱱᱚᱝᱠᱟ ᱠᱚ ᱮᱱᱮᱡ ᱥᱮᱨᱮᱧ ᱵᱟᱲᱟ ᱞᱮᱠ ᱠᱟᱱ ᱡᱟᱦᱟᱸ ᱫᱚ ᱪᱷᱟᱹᱯᱨᱤ ᱠᱚᱠᱩ ᱮᱱᱮᱡ ᱵᱟᱹᱞ ᱚᱱᱟ ᱫᱚ ᱠᱷᱟᱨᱟᱯ ᱠᱟᱱᱟ ᱡᱟ ᱥᱟᱶᱛᱟ ᱨᱮᱱᱟᱜ ᱢᱮᱱᱟᱜᱼᱟ ᱚᱠᱟ ᱡᱟᱦᱟᱸ ᱮᱱᱮᱡ ᱡᱟᱦᱟᱸ ᱥᱮᱨᱮᱧ, ᱡᱟᱹᱨᱩᱵ, ᱚᱱᱟ ᱵᱟᱹᱜᱤ ᱠᱟᱛᱮ ᱫᱚ ᱩᱱᱠᱩ ᱫᱚ ᱫᱤᱠᱩ ᱥᱮᱱ ᱠᱚ ᱪᱟᱞᱟᱜ ᱠᱟᱱᱟ ᱟᱵᱚᱣᱟᱜ ᱥᱟᱶᱛᱟ ᱫᱚᱠᱚ ᱢᱟᱞᱚᱴ ᱪᱟᱵᱟᱭᱮᱫᱟ᱾ ᱚᱱᱟᱛᱮ ᱚᱱᱟ ᱠᱚᱫᱚᱻ ᱞᱟᱹᱭ ᱞᱮᱠᱷᱟᱱ ᱫᱚ, ᱵᱟᱝᱟ ᱞᱮᱠᱟᱜᱮ ᱵᱟᱝ ᱠᱚᱨᱟᱣ ᱞᱮᱠᱷᱟᱱ ᱵᱷᱟᱹᱜᱤᱜᱼᱟ᱾ ᱯᱚᱜᱨᱟᱢ ᱠᱚᱦᱚᱸ ᱟᱵᱚ ᱚᱱᱟ ᱫᱚ ᱥᱟᱶᱛᱟ ᱵᱚ ᱢᱟᱞᱚᱴᱮᱜᱼᱟ ᱥᱮ᱾
ᱦᱳᱭ ᱦᱳᱭ᱾ ᱟ ᱟᱜ ᱟᱵᱤᱱᱟᱜ ᱞᱟᱹᱭ ᱞᱮᱠᱟ ᱛᱮᱫᱚ ᱯᱨᱳᱜᱨᱟᱢ ᱫᱚ ᱵᱷᱟᱞᱮ ᱜᱮᱭᱟ ᱢᱮᱱᱠᱷᱟᱱ ᱚᱱᱠᱟ ᱟ ᱢᱤᱫ ᱧᱤᱫᱟᱹ ᱯᱨᱳᱜᱨᱟᱢ ᱫᱚ ᱵᱟᱝ ᱵᱷᱟᱞᱮᱭᱟ ᱵᱟᱝ?
ᱥᱟᱶᱛᱟ ᱯᱳᱜᱨᱟᱢ ᱫᱚᱦᱚᱭ ᱢᱮ ᱥᱟᱶᱛᱟ ᱯᱳᱜᱨᱟᱢ ᱨᱮᱜᱮᱵᱚ ᱮᱱᱮᱡ-ᱟ ᱥᱮᱨᱮᱧᱟᱵᱚ᱾ ᱢᱮᱱᱠᱷᱟᱱ ᱫᱤᱠᱩ ᱞᱮᱠᱟ ᱫᱚ ᱚᱱᱠᱟ ᱫᱚ ᱵᱟᱵᱚ ᱠᱚᱨᱟᱣ ᱞᱮᱠᱷᱟᱱᱜᱤ ᱵᱷᱟᱹᱜᱤᱜ᱾
ᱦᱳᱭ ᱦᱳᱭ ᱾
ᱟᱫᱚ ᱫᱤᱫᱤ ᱛᱟᱦᱞᱮ ᱚᱱᱛᱮ ᱫᱚ ᱚᱠᱟ ᱞᱮᱠᱟ ᱫᱚᱠᱚ ᱢᱟᱱᱟᱣ ᱵᱟᱲᱟᱭ ᱜᱤ?
ᱵᱟᱝᱜᱮ ᱟᱞᱮ ᱥᱮᱱ ᱫᱚ ᱚᱱᱠᱟ ᱯᱨᱳᱜᱽᱨᱟᱢ ᱠᱚᱫᱚ ᱵᱟᱝ ᱦᱩᱭᱩᱜ ᱜᱮᱭᱟ ᱛᱟᱨᱯᱚᱨ ᱟᱸᱵᱻ ᱢᱟᱱᱮ ᱚᱱᱠᱟ ᱦᱩᱭᱩᱜ ᱨᱮᱦᱚᱸ ᱪᱷᱚᱴᱚ ᱠᱷᱟᱴᱚᱻ ᱢᱤᱫ ᱫᱩ ᱜᱷᱚᱱᱴᱟ ᱞᱟᱹᱜᱤᱫ ᱜᱮ ᱦᱩᱭᱩᱜᱼᱟ ᱾ ᱟᱫᱚ ᱵᱟᱝ ᱦᱩᱭᱩᱜᱼᱟ, ᱢᱟᱱᱮ ᱚᱱᱠᱟ ᱢᱤᱫ ᱧᱤᱫᱟᱹ ᱫᱚ ᱵᱟᱝ ᱦᱩᱭᱩᱜ ᱜᱮᱭᱟ᱾
ᱦᱳᱭ ᱢᱤᱫ ᱧᱤᱫᱟᱹ ᱫᱚ ᱵᱟᱝ ᱠᱚᱨᱟᱣ ᱜᱮ ᱵᱷᱟᱹᱜᱤᱭᱟ ᱾
ᱦᱳᱭ ᱦᱳᱭ᱾
ᱵᱟᱨ ᱯᱮ ᱜᱷᱚᱱᱴᱟ ᱜᱮ ᱠᱚᱨᱟᱣ ᱞᱮᱠᱷᱟᱱ ᱡᱟ ᱜᱮ ᱛᱩᱢᱫᱟᱜ ᱴᱟᱢᱟᱠ ᱛᱮᱢ ᱮᱱᱮᱡ ᱵᱟᱲᱟ ᱠᱮᱜᱼᱟ ᱥᱮᱨᱮᱧ ᱵᱟᱲᱟ ᱠᱮᱜ-ᱟᱢ ᱾
ᱠᱟᱛᱷᱟ ᱠᱚᱢ ᱵᱟᱸᱠᱷᱮᱬ ᱵᱟᱲᱟ ᱠᱮᱜᱼᱟ ᱾ ᱚᱱᱟ ᱠᱚᱜᱮ ᱠᱚᱨᱟᱣ ᱞᱮᱠᱷᱟᱱ ᱫᱚ ᱵᱷᱟᱹᱜᱤᱜᱼᱟ ᱾ ᱠᱤᱪᱷᱩ ᱠᱤᱪᱷᱩ ᱡᱟᱭᱜᱟ ᱨᱮᱦᱚᱸ ᱧᱮᱞᱚᱜ ᱠᱟᱱᱟ ᱚᱱᱠᱟ ᱚᱱᱠᱟ ᱛᱮᱜᱮ ᱢᱤᱫ ᱧᱤᱫᱟᱹ ᱠᱚ ᱟᱸᱜᱟᱭᱮᱜᱼᱟ ᱾ ᱡᱚᱛᱚ ᱠᱤᱪᱷᱩ ᱠᱚ ᱠᱚᱨᱟᱣ ᱦᱚᱪᱚᱭᱮᱫᱼᱟ᱾ ᱚᱱᱟ ᱠᱚᱫᱚ ᱞᱟᱹᱭ ᱞᱮᱠᱷᱟᱱ ᱫᱚ ᱩᱪᱤᱛ ᱫᱚ ᱵᱟᱝ ᱠᱟᱱᱟ ᱾
ᱦᱳᱭ ᱦᱳᱭ ᱾
ᱟᱫᱚ ᱛᱟᱦᱞᱮ ᱵᱚᱸᱜᱟ ᱵᱩᱨᱩ ᱠᱚᱫᱚ ᱚᱱᱛᱮ ᱫᱚ ᱚᱠᱟ ᱞᱮᱠᱟ ᱠᱚ ᱵᱚᱸᱜᱟ ᱵᱩᱨᱩᱭᱟ?
ᱵᱚᱸᱜᱟᱼᱵᱩᱨᱩ ᱫᱚ ᱵᱚᱸᱜᱟᱼᱵᱩᱨᱩ ᱫᱚ ᱦᱳᱭᱳᱜ ᱜᱮᱭᱟ ᱦᱳᱭ ᱫᱳ ᱾ ᱟᱫᱚ ᱢᱮᱱᱠᱷᱟᱱ ᱱᱚᱣᱟ ᱵᱚᱸᱜᱟ ᱠᱚᱫᱚ ᱵᱟᱝ ᱠᱚ ᱟᱬᱜᱚᱱ ᱜᱮᱭᱟ ᱠᱚ ᱾ ᱢᱟᱱᱮ ᱞᱟᱦᱟ ᱠᱷᱚᱱ ᱜᱮ ᱧᱮᱞ ᱦᱳᱭ ᱟᱠᱟᱱᱟ ᱵᱟᱝᱠᱚ ᱟᱬᱜᱳ ᱟᱠᱟᱱᱟ ᱟᱫᱚ ᱵᱟᱝ ᱠᱚ ᱟᱬᱜᱳᱱ ᱜᱮᱭᱟ ᱠᱚ ᱾
ᱳᱻ ᱛᱟᱦᱚᱞᱮ ᱠᱷᱟᱱ ᱫᱚ ᱵᱟᱦᱟ ᱠᱚᱨᱮ ᱦᱚᱸ ᱥᱚᱨᱦᱟᱭ ᱠᱚᱨᱮ ᱦᱚᱸ ᱵᱚᱸᱜᱟ ᱵᱩᱲᱳ ᱠᱚ ᱵᱩᱨᱩ ᱠᱚᱫᱚ ᱵᱟᱠᱚ ᱟᱬᱜᱚᱱ ᱜᱮᱭᱟ ᱾
ᱵᱟᱝ ᱵᱟᱝ ᱵᱟᱠᱚ ᱟᱲᱜᱳᱱ ᱜᱮᱭᱟ ᱠᱚ ᱾
ᱚᱸᱻ
ᱵᱟᱝ ᱠᱤᱪᱷᱩ ᱠᱤᱪᱷᱩ ᱡᱟᱭᱜᱟ ᱨᱮ ᱫᱚᱠᱚ ᱟᱬᱜᱳᱱ ᱜᱮᱭᱟ, ᱟᱨᱚ ᱠᱤᱪᱷᱩ ᱠᱤᱪᱷᱩ ᱡᱟᱭᱜᱟ ᱨᱮ ᱫᱚ ᱪᱮᱫ ᱠᱚᱪᱚᱝ ᱵᱟᱠᱚ ᱠᱩᱥᱤᱜ ᱛᱮ ᱵᱚᱸᱜᱟ ᱵᱩᱨᱩ ᱠᱚ ᱵᱟᱠᱚ ᱦᱤᱡᱩᱜ ᱜᱮᱭᱟ᱾
ᱦᱳᱭ ᱦᱳᱭ ᱾
ᱟᱯᱮ ᱥᱮᱱ ᱫᱚᱠᱚ ᱟᱲᱜᱳᱱ ᱜᱮᱭᱟ ᱠᱚ?
ᱦᱳᱭᱻ ᱱᱚᱛᱮ ᱫᱚ ᱵᱚᱸᱜᱟ ᱵᱩᱨᱩ ᱟᱡ ᱛᱮᱜᱮ ᱨᱟᱹᱥᱠᱟᱹ ᱠᱟᱛᱮᱜ ᱜᱮ ᱦᱤᱡᱩᱜ ᱜᱮᱭᱟᱭ ᱾ ᱟᱡᱟᱜ ᱚᱠᱟ ᱨᱟᱭ ᱱᱤᱛᱤ ᱟᱡ ᱚᱠᱟᱢ ᱮᱢ ᱪᱟᱞᱟᱭᱟ ᱾ ᱚᱱᱟ ᱠᱚᱦᱚᱸ ᱞᱮ ᱮᱢ ᱪᱟᱞ ᱟᱠᱚ ᱜᱮᱭᱟ ᱚᱱᱟ ᱛᱮᱜᱮ ᱦᱟᱡᱩᱜ ᱜᱮᱭᱟ ᱠᱚ ᱡᱟᱹᱥᱛᱤ ᱠᱷᱚᱱ ᱡᱟᱹᱥᱛᱤ ᱜᱮᱠᱚ ᱦᱤᱡᱩᱜ ᱜᱮᱭᱟ᱾
ᱛᱟᱯᱚᱨ ᱱᱚᱣᱟ ᱟᱯᱮ ᱥᱮᱱ ᱫᱚ ᱠᱟᱨᱟᱢ ᱠᱚᱫᱚ ᱦᱳᱭᱳᱜ ᱜᱮᱭᱟ ᱥᱮ ᱵᱟᱝ ᱜᱮ?
ᱦᱚᱸ ᱱᱚᱛᱮ ᱫᱚ ᱟᱸ ᱠᱟᱨᱟᱢ ᱠᱚᱦᱚᱸ ᱦᱳᱭᱳᱜ ᱡᱷᱚᱛᱚ ᱠᱤᱪᱷᱩ ᱡᱷᱚᱛᱚ ᱞᱮᱠᱟᱱᱟᱜ ᱜᱮ ᱦᱩᱭᱩᱜ ᱜᱮᱭᱟ ᱟᱵᱚ ᱡᱟ ᱥᱟᱶᱛᱟ ᱨᱮᱱᱟᱜ ᱢᱮᱱᱟᱜᱼᱟ ᱡᱚᱛᱚ ᱠᱚᱛᱮ ᱜᱮ ᱦᱩᱭᱳᱜ ᱜᱮᱭᱟ ᱚᱠᱟ ᱦᱚᱸ ᱵᱟᱫ ᱫᱚ ᱵᱟᱝᱼᱟ᱾ ᱚᱠ ᱟᱫᱚ ᱦᱚᱭᱛᱚ ᱤᱱᱠᱟᱹ ᱠᱟᱹᱡ ᱪᱩᱞᱩᱝ ᱦᱟᱱᱛᱮ ᱱᱟᱱᱛᱮᱜᱼᱟ᱾ ᱠᱟᱨᱟᱢ ᱮᱱᱮᱡ ᱰᱟᱱᱴᱟ ᱮᱱᱮᱡ ᱡᱟᱜᱮ ᱚᱱᱠᱟ ᱠᱚ ᱢᱮᱱᱟᱜ ᱤᱱᱠᱟᱹ ᱫᱚ ᱵᱷᱮᱜᱟᱨ ᱫᱚ ᱵᱷᱮᱜᱟᱨᱚᱜ ᱜᱮᱭᱟ ᱜᱚᱴᱟ ᱥᱮᱫ ᱫᱚ ᱜᱚᱴᱟ ᱞᱮᱠᱟ ᱫᱚ ᱵᱟᱝᱼᱟ ᱛᱚ᱾
ᱦᱳᱭ ᱦᱳᱭ
ᱚᱱᱛᱮ ᱫᱚ ᱚᱠᱟ ᱞᱮᱠᱟ ᱟᱫᱚ ᱦᱳᱭᱳᱜ ᱜᱮᱭᱟ ᱠᱟᱨᱟᱢ ᱮᱱᱮᱡ ᱰᱟᱱᱴᱟ ᱮᱱᱮᱡ ᱠᱚ?
ᱦᱳ ᱠᱟᱨᱟᱢ ᱮᱱᱮᱡ ᱰᱟᱱᱟᱴᱟ ᱮᱱᱮᱡ ᱦᱳᱭᱳᱜ ᱜᱮᱭᱟ ᱦᱳᱭ ᱫᱚ ᱟᱫᱚ᱾ ᱚ ᱢᱟᱱᱮ ᱩᱸ ᱢᱤᱫ ᱧᱤᱫᱟᱹ ᱛᱚ ᱠᱟᱨᱟᱢ ᱠᱚ ᱵᱤᱱᱛᱤᱭᱟ᱾ ᱟᱫᱚ ᱱᱚᱣᱟ ᱫᱚᱥᱟᱨ ᱫᱤᱱ ᱦᱤᱞᱳᱜ᱾ ᱠᱟᱨᱟᱢ ᱵᱚᱦᱚᱭ ᱠᱟᱛᱮᱜ᱾ ᱟᱫᱚ ᱰᱟᱱᱴᱟ ᱠᱚ ᱫᱚᱱᱟ᱾
ᱰᱟᱱᱴᱟ ᱠᱚ ᱫᱚᱱ ᱜᱮᱭᱟ ᱠᱚ ᱛᱚᱠᱷᱚᱱ ᱜᱮ᱾ ᱢᱟᱱᱮ ᱟᱛᱳ ᱫᱷᱟᱨᱮ ᱯᱟᱥᱮᱨᱮᱱ ᱠᱚ ᱦᱤᱡᱩᱜᱼᱟ᱾ ᱟᱨ ᱫᱚᱱ ᱟᱠ ᱠᱟᱱᱴᱟ ᱫᱚᱱ ᱟᱨᱠᱤ᱾
ᱦᱮ ᱛᱚ ᱛᱟᱦᱞᱮ ᱚᱱᱠᱟ ᱦᱩᱭ ᱵᱟᱲᱟᱜ ᱜᱮᱭᱟ᱾
ᱦᱳᱭ ᱦᱳᱭ
ᱟᱫᱚ ᱛᱟᱦᱞᱮ ᱠᱟᱨᱟᱢ ᱰᱟᱱᱰᱟ ᱠᱚᱨᱮ ᱵᱚᱸᱜᱟ ᱵᱩᱨᱩ ᱠᱚᱫᱚ ᱠᱚ ᱟᱲᱜᱚᱱ ᱜᱮᱭᱟ ᱥᱮ
ᱵᱟᱝ ᱵᱟᱝ ᱵᱟᱝ ᱵᱟᱝ ᱵᱟᱝ ᱵᱚᱸᱜᱟ ᱵᱩᱨᱩ ᱠᱚᱫᱚ ᱵᱟᱠᱚ ᱟᱬᱜᱳᱱ ᱜᱮᱭᱟ᱾